ᱦᱮᱞᱳ?
ᱡᱚᱦᱟᱨ ᱜᱮ,
ᱡᱚᱦᱟᱨ ᱜᱮ ᱡᱚᱦᱟᱨ ᱜᱮ ᱾
ᱪᱮᱫ ᱞᱮᱠᱟ ᱵᱮᱥ ᱵᱟᱲᱟ ᱜᱮᱭᱟ ᱯᱮ?
ᱦᱚᱸ ᱱᱤᱛᱚᱜ ᱱᱤᱛ ᱜᱷᱟᱹᱲᱤᱡ ᱫᱚ ᱵᱮᱥ ᱵᱟᱲᱟ ᱜᱮ, ᱟᱨ ᱟᱯᱮ ᱠᱚᱜᱮ ᱪᱮᱫ ᱞᱮᱠᱟ?
ᱦᱩ, ᱸ ᱟᱞᱮ ᱦᱚᱸ ᱵᱮᱥ ᱜᱮ ᱟᱨ ᱛᱚᱵᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱪᱮᱜ ᱦᱚᱸ ᱵᱟᱝ ᱱᱚᱜᱼᱚᱭ ᱥᱮᱛᱟᱜ ᱯᱟᱭᱟᱨ ᱨᱮ ᱴᱤᱭᱩᱥᱮᱱ ᱪᱟᱞᱟᱣ ᱦᱩᱭ ᱞᱮᱱᱟ, ᱦᱮᱜ ᱠᱟᱛᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ, ᱜᱤᱛ- ᱛᱤᱡ ᱵᱟᱲᱟ ᱦᱩᱭ ᱟᱠᱟᱱᱟ, ᱫᱚᱢᱮ ᱜᱮ ᱟᱞᱮ ᱥᱮᱫ ᱫᱚᱢᱮ ᱥᱤᱛᱩᱝ ᱠᱟᱱᱟ ᱛᱚ᱾ ᱵᱟᱦᱨᱮ ᱥᱮᱜ ᱚᱰᱚᱠ ᱜᱮ ᱵᱟᱝ ᱜᱟᱱᱚᱜ ᱠᱟᱱᱟ, ᱟᱯᱮ ᱥᱮᱫ ᱜᱮ ᱪᱮᱫ ᱠᱟ ᱥᱤᱛ-
ᱠᱟᱱ ᱜᱮᱭᱟ, ᱟᱞᱮ ᱥᱮᱱ ᱦᱚᱸ ᱫᱚᱢᱮ ᱥᱤᱛᱩᱝ ᱟᱠᱟᱫᱟ ᱫᱟᱜ ᱠᱚᱦᱚᱸ ᱵᱟᱭ ᱡᱟᱹᱲᱤᱭᱮᱫ ᱠᱟᱱᱛᱮ ᱟᱭᱢᱟ ᱥᱤᱛᱩᱝ ᱵᱩᱡᱷᱟᱹᱜ ᱠᱟᱱᱟ, ᱚᱛ ᱦᱟᱥᱟ ᱠᱚᱦᱚᱸ ᱮᱫᱚᱢ ᱠᱮᱴᱮᱡ ᱪᱟᱵᱟᱣ ᱟᱠᱟᱱ ᱛᱮ ᱫᱚᱢᱮ ᱞᱚᱞᱚ ᱵᱷᱟᱯ ᱠᱤ ᱵᱩᱡᱷᱟᱹᱜ ᱠᱟᱱᱟ, ᱦᱚᱞᱟ ᱛᱷᱚᱲᱟ ᱜᱟᱱᱮ ᱨᱤᱢᱤᱞ ᱵᱟᱲᱟ ᱞᱮᱜ- ᱜᱮᱭᱟ, ᱦᱚᱭ ᱵᱟᱲᱟ ᱞᱮᱫ ᱜᱮᱭᱟᱭ, ᱫᱟᱜ ᱠᱚᱫᱚ ᱵᱟᱭ ᱡᱟᱹᱲᱤ ᱞᱮᱜ-ᱟ᱾
ᱚ ᱟᱞᱮ ᱥᱮᱱ ᱫᱚ ᱦᱚᱞᱟ ᱛᱟᱨᱟᱥᱤᱧ ᱵᱮᱲᱟ ᱫᱟᱜ ᱮ ᱡᱟᱹᱲᱤ ᱠᱮᱫᱟ ᱦᱟᱸ, ᱟᱫᱚ ᱛᱮᱦᱮᱱ ᱫᱚ ᱥᱤᱛᱩᱝ ᱜᱮ ᱵᱟᱹᱪᱩᱜ ᱠᱟᱱᱟ, ᱟᱫᱚ ᱦᱟᱸᱜ ᱛᱟᱨᱟᱥᱤᱧ ᱵᱮᱲᱟ ᱦᱮᱡ ᱦᱚᱸ ᱫᱟᱲᱮᱜ-ᱟ, ᱦᱚᱞᱟ ᱦᱚᱸ ᱱᱚᱝᱠᱟ ᱜᱮ ᱥᱤ- ᱥᱮᱛᱟᱜ ᱵᱮᱲᱟ ᱫᱚᱭ ᱥᱤᱛᱩᱝ ᱞᱮᱫᱟ, ᱟᱨ ᱛᱟᱨᱟᱥᱤᱧ ᱵᱮᱲᱟ ᱫᱚ ᱫᱟᱜ ᱮ ᱡᱟᱹᱲᱤ ᱠᱮᱫᱟᱭ, ᱦᱟᱞᱠᱟ ᱫᱷᱟᱨᱟ᱾
ᱦᱮᱸ ᱛᱚᱵᱮ ᱢᱟ ᱟᱯᱮ ᱥᱮᱫ ᱢᱟ ᱵᱮᱥ ᱜᱮ ᱵᱩᱡᱷᱟᱹᱜ ᱠᱟᱱᱟ ᱟᱞᱮ ᱥᱮᱫ ᱢᱟ ᱦᱩᱭᱱᱟ ᱯᱮ ᱯᱩᱱ ᱫᱤᱱ ᱦᱩᱭᱱᱟ ᱛᱷᱚᱲᱟ ᱜᱟᱱ ᱮ ᱫᱟᱜ ᱮ ᱡᱟᱹᱲᱤᱭᱟᱜ ᱞᱮ ᱛᱟᱦᱮᱱᱟ ᱟᱨ ᱚᱱᱠᱟᱜᱮ ᱨᱳᱡᱽ ᱦᱤᱞᱳᱜ ᱟᱹᱭᱠᱟᱹᱜ-ᱟ᱾ ᱛᱤᱦᱤᱧ ᱮ ᱫᱟᱜᱟ ᱛᱤᱦᱤᱧ ᱮ ᱫᱟᱜᱟ ᱟᱨ ᱵᱟᱝᱜᱮ ᱫᱟᱜᱟ ᱟᱫᱚ ᱚᱱᱟ ᱤᱭᱟᱹᱛᱮ ᱟᱹᱰᱤ ᱠᱚᱥᱴᱚ ᱵᱩᱡᱩᱜ ᱠᱟᱱᱟ ᱢᱚᱛᱞᱚᱵ ᱪᱮᱫ ᱤᱧ ᱞᱟᱹᱭ ᱟ ᱦᱚᱭ ᱞᱚᱞᱚ ᱫᱟᱨᱮ ᱵᱩᱴᱟᱹ ᱨᱮᱱᱟᱜ ᱦᱚᱭ ᱪᱷᱟᱰᱟ ᱟᱨ ᱵᱮᱥ ᱜᱮ ᱵᱟᱭ ᱵᱩᱡᱷᱟᱹᱜ ᱠᱟᱱᱟ᱾
ᱦᱳᱭ ᱚᱱᱟ ᱯᱷᱮᱱ ᱦᱟᱣᱟ ᱛᱮᱫᱚ ᱡᱟᱦᱟ ᱛᱤᱱᱟᱹᱜ ᱯᱷᱮᱱ ᱦᱟᱣᱟ ᱡᱚᱛᱚᱜᱮ ᱞᱚᱞᱚ ᱜᱮ ᱵᱩᱡᱩᱜ ᱠᱟᱱᱟ ᱫᱟᱨᱮ ᱵᱩᱴᱟᱹ ᱨᱮᱱᱟᱜ ᱦᱚᱭ ᱞᱚᱞᱚ ᱫᱚ ᱠᱟᱹᱴᱤᱡ ᱟᱹᱰᱤ ᱨᱮᱭᱟᱲ ᱜᱮ ᱥᱮ ᱟᱹᱰᱤ ᱟᱹᱰᱤ ᱢᱚᱡᱽ ᱜᱮ ᱟᱹᱭᱠᱟᱹᱜ-ᱟ ᱦᱮᱸ ᱵᱟᱝ
ᱦᱮᱸ ᱟᱨ ᱛᱚᱵᱮ ᱵᱟᱥᱠᱮᱭᱟᱜ ᱠᱚᱫᱚ ᱦᱩᱭ ᱵᱟᱲᱟᱭᱱᱟ ᱪᱮ?
ᱪᱮ
ᱵᱟᱥᱠᱮᱭ ᱟᱜ ᱠᱚᱫᱚᱯᱮ ᱡᱚᱢ ᱵᱟᱲᱟᱠᱮᱜ-ᱟ?
ᱵᱟᱝ ᱜᱮ ᱚᱱᱟ ᱠᱚᱫᱚ ᱦᱟᱜ ᱦᱚᱞᱟ ᱨᱮᱱᱟᱜ ᱫᱚᱦᱚ ᱞᱟᱦᱟ ᱨᱮᱜᱮ ᱪᱟᱵᱟ ᱠᱟᱱᱟ ᱟᱫᱚ ᱦᱟᱜ ᱛᱮᱦᱮᱧ ᱫᱚ ᱥᱮᱛᱟᱜ ᱯᱟᱭᱟᱨ ᱨᱮ ᱥᱮᱛᱟᱜ ᱵᱮᱲᱟ ᱠᱷᱟᱹᱡᱟᱹᱲᱤ ᱠᱚ ᱡᱚᱢ ᱵᱟᱲᱟ ᱦᱩᱭ ᱞᱮᱱᱟ ᱚᱱᱟ ᱠᱚ ᱡᱚᱢ ᱵᱟᱲᱟ ᱠᱟᱛᱮ ᱱᱤᱛᱚᱜ ᱜᱮ ᱴᱤᱭᱩᱥᱚᱱ ᱪᱟᱞᱟᱣ ᱦᱮᱡ ᱮᱱᱟ ᱟᱫᱚ ᱱᱤᱛᱚᱜ ᱫᱚ ᱦᱟᱜ ᱫᱟᱠᱟ ᱠᱚᱫᱚ ᱟᱣᱨᱤ ᱡᱚᱢ ᱦᱩᱭᱩᱜ-ᱟ ᱤᱥᱤᱱ ᱦᱩᱭᱩᱜ ᱠᱟᱱᱟ ᱫᱟᱠᱟ ᱠᱚ ᱟᱞᱮ ᱫᱚ ᱟᱞᱮ ᱛᱮᱜᱮ ᱤᱥᱤᱱ ᱦᱩᱭᱩᱜ ᱛᱟᱞᱮᱭᱟ ᱚᱱᱠᱟ ᱢᱮᱥ ᱠᱚ ᱨᱮᱞᱮ ᱛᱟᱦᱮᱱᱟ ᱛᱚ ᱟᱞᱮ ᱫᱚ᱾
ᱟᱪᱪᱷᱟ ᱟᱪᱪᱷᱟ ᱤᱭᱟᱹ ᱦᱟᱯᱚᱢ ᱢᱤᱫᱴᱮᱱ ᱤᱧ ᱞᱟᱹᱭ ᱞᱮᱜᱤ ᱵᱮᱠᱜᱨᱟᱣᱩᱱᱰ ᱱᱚᱭᱮᱥ ᱦᱤᱡᱩᱜ ᱠᱟᱱᱟ ᱡᱟᱦᱟᱱᱟᱜ ᱠᱟᱹᱢᱤ ᱦᱩᱭᱩᱜ ᱠᱟᱱᱟ ᱥᱤᱪᱤᱫ?
ᱚᱱᱛᱮ ᱠᱟᱹᱴᱤᱡ ᱱᱤᱛᱚᱜ ᱟᱸᱡᱚᱢ ᱮᱫᱟ ᱵᱮᱠᱜᱨᱟᱣᱩᱱᱰ?
ᱢᱤᱫ ᱜᱷᱟᱹᱲᱤ ᱞᱟᱦᱟ ᱦᱩᱭᱱᱟ ᱟᱨ ᱵᱟᱝᱠᱷᱟᱱ ᱚᱱᱠᱟᱛᱮ ᱠᱚᱞ ᱨᱮᱡᱮᱴ ᱚᱜ ᱛᱟᱞᱟᱝ-ᱟ᱾
ᱦᱳᱭ ᱦᱳᱭ
ᱵᱮᱠᱜᱨᱟᱣᱩᱱᱰ ᱱᱚᱭᱮᱥ ᱵᱚᱞᱮ ᱵᱟᱝ ᱦᱚᱱᱟ ᱪᱟᱭᱭᱮ ᱛᱷᱚᱲᱟ ᱢᱩᱥᱠᱤᱞ ᱦᱩᱭᱩᱜ-ᱟ ᱵᱚᱞᱮ
ᱦᱳᱭ ᱢᱩᱥᱠᱤᱞ ᱦᱩᱭᱩᱜ-ᱟ ᱚᱸᱰᱮ ᱡᱟ ᱜᱨᱩᱯ ᱨᱮ ᱞᱟᱹᱭ ᱠᱮᱫᱟ ᱠᱚ ᱩᱱᱠᱩ ᱜᱚᱝᱠᱮ ᱛᱟᱠᱚ ᱟᱫᱚ ᱚᱱᱟ ᱠᱷᱟᱹᱛᱤᱨ
ᱦᱮᱸ ᱵᱚᱞᱮ ᱦᱳᱥᱴᱮᱞ ᱠᱚᱨᱮ ᱫᱚ ᱮᱴᱟᱜ ᱦᱚᱲ ᱫᱚ ᱵᱟᱫᱷᱚᱢ ᱢᱟᱱᱟ ᱫᱟᱲᱮᱟᱭᱟ ᱠᱤ ᱵᱚᱞᱮ ᱱᱚᱣᱟ ᱟᱞᱚᱢ ᱱᱚᱝᱠᱟᱭᱟ ᱦᱟᱱᱟ ᱟᱞᱚᱢ ᱦᱟᱱᱠ
ᱦᱳᱭ ᱟᱫᱚ ᱦᱳᱥᱴᱮᱞ ᱨᱮᱫᱚ ᱵᱟᱝ ᱟᱞᱮ ᱫᱚ ᱢᱮᱥ ᱨᱮᱜᱮ ᱞᱮ ᱛᱟᱦᱮᱱᱟ ᱟᱫᱚ ᱦᱟᱸᱜ ᱱᱚᱸᱰᱮ ᱫᱚ ᱦᱟᱸᱜ ᱤᱧ ᱮᱠᱞᱟ ᱜᱤᱧ ᱛᱟᱦᱮᱱᱟ ᱟᱫᱚ ᱦᱟᱜ ᱱᱚᱛᱮ ᱵᱟᱭᱨᱮ ᱥᱮᱫ ᱚᱰᱚᱠ ᱦᱩᱭ ᱞᱮᱱ ᱛᱟᱦᱮᱱᱟ ᱟᱫᱚ ᱚᱱᱛᱮ ᱨᱮ ᱢᱟᱱᱮ ᱛᱷᱟᱹᱨᱤ ᱵᱟᱹᱴᱤ ᱠᱚ ᱢᱟᱸᱡᱟᱣ ᱮ ᱛᱟᱦᱮᱸᱱᱟ ᱛᱚ ᱟᱫᱚ ᱚᱱᱟ ᱠᱚᱜᱮ ᱠᱟᱹᱴᱤᱡ ᱥᱟᱰᱮᱭᱮᱱᱟ ᱟᱫᱚ ᱩᱱᱠᱩ ᱧᱮᱞ ᱠᱮᱫ ᱠᱚ ᱪᱤᱫ ᱠᱚᱠᱚ ᱪᱤᱠᱟᱹ ᱠᱮᱫᱟ
ᱦᱮᱸ ᱦᱮᱸ ᱛᱷᱚᱲᱟ ᱜᱟᱱ ᱚᱱᱟᱜᱮ ᱚᱱᱟᱜᱤᱧ ᱟᱸᱡᱚᱢ ᱠᱮᱜ-ᱟ ᱟᱫᱚ ᱚᱱᱟᱛᱤᱧ ᱞᱟᱹᱭ ᱟᱫ ᱢᱮᱭᱟ ᱟᱫᱚ ᱦᱮᱸ ᱡᱟᱹᱱᱤ ᱤᱱᱟᱹᱜ ᱜᱟᱱ ᱫᱚᱠᱚ ᱮᱯᱥᱮᱯᱴ ᱜᱮᱭᱟ ᱵᱚᱞᱮ ᱡᱟᱹᱥᱛᱤ ᱡᱮᱢᱚᱱ ᱟᱹᱛᱩ ᱠᱚᱨᱮᱱ ᱠᱷᱚᱱ ᱡᱟᱦᱟᱭ ᱠᱚ ᱨᱚᱲᱮᱫ ᱠᱟᱱᱟ ᱥᱤᱢ ᱠᱚᱠᱚ ᱠᱩᱠᱲᱩᱭ ᱮᱫ ᱠᱟᱱᱟ ᱥᱮ ᱜᱟᱹᱰᱤ ᱠᱚ ᱚᱱᱠᱟ ᱤᱧᱟᱜ ᱦᱚᱸ ᱛᱷᱚᱲᱟ ᱵᱚᱦᱩᱛ ᱡᱟᱹᱱᱤᱡ ᱠᱟᱵᱤ ᱠᱟᱵᱤ ᱟᱸᱡᱚᱢᱚᱜ ᱛᱟᱦᱮᱱ ᱜᱮᱭᱟ ᱟᱫᱚ ᱱᱤᱛ
ᱚ ᱛᱟᱞᱮ ᱱᱚᱣᱟ ᱪᱮ ᱱᱚᱣᱟ ᱨᱮᱫᱚ ᱛᱤᱥ ᱠᱷᱚᱱᱟᱜ ᱫᱚ ᱟᱢ ᱫᱚᱢ ᱡᱚᱭᱮᱱ ᱠᱟᱱᱟ?
ᱦᱩᱸ ᱛᱷᱚᱲᱟ ᱫᱤᱱ ᱦᱩᱭᱱᱟ ᱠᱟᱹᱢᱤ ᱠᱤᱫᱤᱧ ᱟᱢ ᱫᱚ ᱱᱟᱣᱟ ᱜᱮᱭᱟᱢ ᱥᱮ?
ᱵᱟᱝ ᱜᱮ ᱢᱟᱨᱮ ᱜᱮ ᱯᱮᱢᱮᱱᱴ ᱠᱚᱢ ᱧᱟᱢ ᱪᱩᱠᱟᱹ ᱠᱟᱫᱟ ᱛᱟᱦᱚᱞᱮ?
ᱚᱱᱟ ᱠᱚᱫᱚ ᱵᱟᱞᱟᱝ ᱜᱟᱞᱢᱟᱨᱟᱣ ᱫᱟᱲᱮᱭᱟᱜ-ᱟ ᱵᱚᱞᱮ ᱯᱟᱨᱥᱚᱱᱟᱞ ᱵᱟᱞᱟᱝ ᱜᱟᱞᱢᱟᱨᱟᱣ ᱫᱟᱲᱮᱭᱟᱜ-ᱟ ᱚᱱᱟ ᱫᱚ ᱱᱟᱦᱟᱜ ᱤᱭᱟᱹ
ᱟᱻᱦᱳᱭ ᱴᱷᱤᱠ ᱜᱮᱭᱟ ᱴᱷᱤᱠ ᱜᱮᱭᱟ
ᱦᱩᱸ ᱟᱨ ᱪᱮᱫ ᱠᱚ ᱞᱟᱹᱭ ᱟ ᱟᱨ ᱛᱚᱵᱮ ᱪᱮᱫ ᱞᱮᱠᱟ ᱵᱟᱨᱦᱮ ᱨᱮᱫᱚ ᱚᱞᱚᱜ ᱦᱩᱭᱩᱜ ᱠᱟᱱᱟ?
ᱦᱳᱭ ᱚᱸᱰᱮ ᱫᱚ ᱚᱞᱚᱜ ᱯᱟᱲᱦᱟᱣ ᱦᱩᱭᱩᱜ-ᱟ ᱟᱨ ᱚᱱᱠᱟ ᱜᱮ ᱯᱟᱲᱦᱟᱣ ᱵᱟᱲᱟ ᱦᱩᱭᱩᱜ ᱠᱟᱱᱟ ᱢᱮᱥ ᱠᱚᱨᱮ ᱛᱟᱦᱮᱱ ᱦᱩᱭᱩᱜ ᱠᱟᱱᱟ ᱱᱚᱰᱮ ᱜᱮ ᱡᱟᱦᱟᱸ ᱛᱤᱱᱟᱹᱜ ᱤᱥᱤᱱ ᱵᱟᱥᱟᱝ ᱠᱟᱛᱮ ᱛᱮᱫ ᱯᱟᱲᱦᱟᱣ ᱵᱟᱲᱟ ᱟᱨ ᱚᱠᱟ ᱠᱚᱞᱮᱡᱽ ᱠᱚ ᱪᱟᱞᱟᱣ ᱵᱟᱲᱟ ᱦᱩᱭᱩᱜᱼᱟ᱾ ᱚᱸᱰᱮ ᱜᱮ
ᱦᱩ ᱛᱚ ᱢᱤᱫᱴᱮᱱ ᱴᱚᱯᱤᱠ ᱱᱤᱭᱮ ᱞᱟᱝ ᱪᱟᱨᱪᱟᱭᱟ ᱱᱤᱛᱚᱜ ᱡᱟᱦᱟᱸ ᱵᱚᱞᱮ ᱱᱤᱛᱚᱜ ᱪᱮᱫ ᱤᱧ ᱢᱮᱱᱟ ᱱᱤᱛᱚᱜ ᱡᱟᱦᱟᱸ ᱫᱩᱱᱤᱭᱟᱹ ᱠᱚᱨᱮ ᱦᱩᱭᱩᱜ ᱠᱟᱱᱟ ᱜᱷᱚᱴᱚᱱᱟ ᱠᱩ ᱦᱮᱸ
ᱻᱳ
ᱚᱱᱟ ᱠᱚ ᱱᱤᱭᱮ ᱞᱟᱝ ᱪᱟᱨᱪᱟᱭᱟ ᱛᱚ ᱟᱞᱟᱝ ᱦᱟᱜ ᱜᱮ ᱵᱮᱥ ᱦᱩᱭᱩᱜᱼᱟ᱾ ᱟᱢᱟᱜ ᱨᱮᱦᱚᱸ ᱟᱢᱟᱜ ᱦᱚᱸ ᱛᱷᱚᱲᱟ ᱪᱮᱫ ᱤᱧ ᱢᱮᱱᱟ ᱦᱩᱫᱤᱥ ᱠᱚ ᱤᱭᱟᱹ ᱠᱚ ᱛᱷᱚᱲᱟ ᱤᱭᱟᱹᱧᱚᱢ ᱵᱩᱡᱷᱟᱹᱣᱟ ᱾ ᱟᱪᱪᱷᱟ ᱱᱤᱛᱚᱜ ᱫᱤᱱ ᱫᱩᱱᱭᱟᱹ ᱨᱮ ᱵᱚᱦᱳᱛ ᱠᱤᱪᱷᱩ ᱜᱷᱚᱴᱱᱟ ᱜᱷᱚᱴᱟᱜ ᱠᱟᱱᱟ ᱾ ᱡᱮᱢᱚᱱ ᱯᱩᱭᱞᱩ ᱜᱷᱚᱴᱚᱱᱟᱧ ᱢᱮᱱᱟ ᱛᱚ ᱠᱩᱲᱤ ᱜᱤᱫᱽᱨᱟᱹᱣᱟᱜ ᱦᱮᱸ ᱥᱮ ᱾
ᱦᱳᱭ ᱾
ᱛᱷᱚᱲᱟ ᱫᱤᱱ ᱞᱟᱦᱟ ᱵᱚᱦᱩᱛ ᱚᱱᱠᱟ ᱱᱤᱣᱩᱡ ᱠᱚᱨᱮ ᱠᱚ ᱮᱢᱮᱫ ᱠᱟᱱᱟ ᱟᱨ ᱠᱳᱥᱤᱥ ᱟᱞᱟᱝ ᱛᱤᱱᱟᱹᱜ ᱵᱚᱞᱮ ᱤᱭᱟᱹ ᱮᱴᱟᱜ ᱞᱮᱝᱜᱩᱭᱮᱡᱽ ᱵᱟᱞᱟᱝ ᱤᱭᱩᱡᱽ ᱫᱟᱲᱮᱜ
ᱦᱳᱭ ᱦᱳᱭ ᱾
ᱦᱩᱸ ᱟᱫᱚ ᱚᱞᱚᱜ ᱯᱟᱲᱦᱟᱜ ᱜᱤᱫᱽᱨᱟᱹ ᱫᱚ ᱛᱷᱚᱲᱟ ᱵᱚᱦᱳᱛ ᱫᱚ ᱮᱱᱛᱮᱫ ᱦᱩᱭᱩᱜ ᱜᱮᱭᱟ ᱥᱮ ᱾
ᱦᱳᱭ ᱚᱞᱚᱜ ᱯᱟᱲᱦᱟᱜ ᱜᱤᱫᱽᱨᱟᱹ ᱫᱚ ᱚᱱᱟ ᱠᱚᱫᱚ ᱦᱩᱭᱩᱜ ᱜᱮᱭᱟ ᱦᱮᱸ ᱟᱫᱚ ᱾ ᱟᱫᱚ ᱚᱱᱟ ᱠᱚᱫᱚ ᱵᱟᱞᱟᱝ ᱤᱭᱩᱥᱟ ᱦᱳᱭ ᱪᱮᱫᱟᱜ ᱥᱮ ᱡᱟᱦᱟᱸ ᱦᱮᱸ ᱴᱷᱤᱠᱟᱹᱱ ᱜᱮᱭᱟ ᱾
ᱫᱩᱧ ᱢᱮᱱᱟ ᱠᱤ ᱱᱤᱛᱚᱜ ᱵᱚᱞᱮ ᱛᱤᱱᱟᱹᱜ ᱟᱵᱚᱣᱟᱜ ᱱᱚᱣᱟ ᱫᱮᱥ ᱫᱩᱱᱤᱭᱟᱹ ᱨᱮ ᱵᱚᱞᱮ ᱜᱷᱚᱴᱚᱱᱟ ᱦᱩᱭᱩᱜ ᱠᱟᱱᱟ ᱠᱩᱲᱤ ᱜᱤᱫᱽᱨᱟᱹ ᱥᱟᱶᱛᱮ ᱾
ᱦᱳᱭ ᱾
ᱚᱱᱟ ᱠᱩᱲᱤ ᱜᱤᱫᱽᱨᱟᱹ ᱱᱤᱛᱚᱜ ᱚᱠᱟ ᱡᱟᱭᱜᱟ ᱨᱮᱜᱮ ᱥᱮᱯᱴᱤ ᱠᱩ ᱵᱟᱹᱱᱩᱜ ᱠᱚᱣᱟ ᱾ ᱢᱟᱱᱮᱧ ᱞᱟᱹᱭᱟ ᱠᱤ ᱵᱚᱞᱮ ᱟᱛᱳ ᱚᱲᱟᱜ ᱠᱟᱱ ᱪᱟᱦᱮ ᱵᱟᱡᱟᱨ ᱥᱚᱦᱚᱨ ᱠᱟᱱ ᱪᱟᱦᱮ ᱵᱟᱹᱭᱦᱟᱹᱲ ᱠᱟᱱ ᱵᱚᱞᱮ ᱚᱲᱟᱜ ᱠᱷᱚᱱᱮ ᱵᱟᱦᱨᱮᱭᱮᱱ ᱥᱮ ᱵᱚᱞᱮ ᱠᱩᱪᱷ ᱱᱟ ᱠᱩᱪᱷ ᱵᱚᱛᱚᱨ ᱦᱮᱸ ᱦᱳᱭ ᱟᱫᱚ ᱚᱱᱟ ᱵᱟᱨᱮ ᱛᱮ ᱟᱢᱟᱜ ᱢᱮᱱ ᱪᱮᱫ ᱠᱟᱱ ᱛᱟᱢᱟ? ᱞᱟᱹᱭ ᱛᱟᱞᱟᱝ ᱢᱮ ᱾
ᱚᱱᱟ ᱵᱚᱨᱮ ᱛᱮᱫᱚ ᱪᱮᱫ ᱤᱧ ᱞᱟᱹᱭᱟ? ᱢᱟᱱᱮ ᱱᱤᱛᱚᱜ ᱫᱤᱱ ᱠᱟᱞ ᱦᱚᱸ ᱵᱷᱟᱡᱤ ᱵᱷᱟᱹᱜᱤ ᱵᱟᱹᱱᱩᱜᱼᱟ, ᱟᱨ ᱚᱱᱠᱟ ᱜᱮ ᱪᱤᱠᱟᱹᱱ ᱠᱩᱲᱤ ᱜᱤᱫᱟᱹᱨ ᱠᱚ ᱵᱟᱭᱨᱮ ᱠᱚᱠᱚ ᱚᱰᱳᱠᱚᱜ ᱠᱟᱱᱟ, ᱢᱟᱱᱮ ᱟᱫᱚ ᱱᱩ ᱠᱚ ᱦᱚᱸ ᱚᱰᱳᱠᱚᱜ ᱞᱟᱹᱠᱛᱤ ᱠᱟᱱ ᱛᱟᱠᱚ ᱜᱮᱭᱟ ᱵᱟᱝ, ᱡᱟᱦᱟᱱᱟᱜ ᱫᱚᱨᱠᱟᱨ ᱠᱚ ᱟᱫᱚ, ᱦᱩᱸ ᱪᱮᱫ ᱤᱧ ᱞᱟᱹᱭᱟ? ᱱᱤᱛᱚᱜ ᱫᱤᱱ ᱫᱩᱱᱤᱭᱟᱹᱴᱟ ᱜᱮ ᱢᱟᱱᱮ ᱞᱟᱦᱟ ᱠᱷᱚᱱᱟᱜ ᱫᱚ ᱵᱚᱦᱩᱛ ᱯᱚᱨᱤᱵᱚᱨᱛᱚᱱ ᱠᱟᱱᱟ, ᱡᱮ ᱞᱟᱦᱟ ᱛᱮᱫᱚ ᱢᱟᱱᱮ ᱞᱟᱦᱟ ᱞᱮᱠᱟᱱ ᱡᱟᱦᱟᱸ ᱞᱮᱠᱟ ᱚᱵᱚᱥᱛᱟ ᱛᱟᱦᱮᱸᱠᱟᱱ ᱛᱟᱵᱚᱱᱟ ᱚᱱᱠᱟ ᱜᱮ ᱟᱨᱚ ᱥᱮᱴᱮᱨᱚᱜ ᱠᱟᱱ ᱛᱟᱵᱚᱱᱟ ᱾ ᱞᱟᱦᱟᱛᱮ ᱡᱮᱢᱚᱱ ᱤᱝᱨᱮᱡᱽ ᱜᱮ ᱞᱟᱦᱟᱛᱮ ᱡᱮᱢᱚᱱ ᱦᱟᱥᱟ ᱡᱟᱭᱜᱟ ᱠᱚᱠᱚ ᱮᱲᱮ ᱦᱚᱪᱚᱜ ᱠᱟᱱ ᱛᱟᱦᱮᱱ ᱟᱵᱚᱱ, ᱱᱤᱛᱚᱜ ᱫᱚ ᱢᱟᱱᱮ ᱠᱩᱲᱤ ᱜᱤᱫᱟᱹᱨ ᱠᱚ ᱴᱷᱮᱱ ᱚᱛᱛᱟᱪᱟᱨ ᱠᱚ ᱦᱩᱭᱩᱜ ᱠᱟᱱᱟ, ᱛᱚ ᱟᱹᱰᱤ ᱡᱟᱭᱜᱟ ᱨᱮᱜᱮ ᱟᱹᱰᱤ ᱨᱚᱠᱚᱢ ᱠᱚᱢ ᱟᱭᱢᱟ ᱟᱸᱡᱚᱢᱚᱜ ᱠᱟᱱᱟ ᱦᱮᱸ
ᱦᱮᱸ ᱦᱳᱭ ᱦᱳᱭ ᱾ ᱟᱨ ᱟᱨᱦᱚᱸ ᱨᱚᱲ ᱛᱟᱞᱟᱝ ᱢᱮ ᱾
ᱦᱩᱸ ᱟᱫᱚ ᱱᱚᱣᱟ ᱠᱚᱜᱮ ᱞᱟᱹᱭ ᱛᱮᱱᱟᱜ ᱫᱚ, ᱱᱤᱛᱚᱜ ᱫᱚ ᱚᱱᱠᱟ ᱠᱩᱲᱤ ᱜᱤᱫᱟᱹᱨ ᱠᱚᱦᱚᱸᱻ ᱠᱤᱪᱷᱩ ᱜᱟᱱ ᱠᱩᱲᱤ ᱜᱤᱫᱟᱹᱨ ᱢᱮᱱᱟᱜ ᱠᱚᱣᱟ, ᱩᱱᱠᱩ ᱦᱚᱸ ᱟᱭᱳ ᱵᱟᱵᱟ ᱠᱚᱣᱟᱜ ᱠᱟᱛᱷᱟ ᱠᱚ ᱵᱟᱠᱚ ᱟᱸᱡᱚᱢᱟ ᱾ ᱟᱠᱚᱣᱟᱜ ᱟᱠᱚᱣᱟᱜ ᱟᱠᱚ ᱠᱚ ᱡᱟᱦᱟᱸ ᱠᱚ ᱢᱚᱱᱮᱭᱟ ᱚᱱᱠᱟ ᱜᱮᱠᱚ ᱪᱟᱞᱟᱜ ᱠᱟᱱᱟ ᱡᱚᱛᱚ ᱾ ᱠᱩᱲᱤ ᱜᱤᱫᱟᱹᱨ ᱫᱚ ᱡᱚᱛᱚ ᱞᱮᱠᱟ ᱫᱚ ᱥᱚᱢᱟᱱ ᱵᱟᱹᱪᱩᱜ ᱠᱚᱣᱟ ᱥᱮ ᱾ ᱠᱤᱪᱷᱩ ᱜᱟᱱ ᱠᱩᱲᱤ ᱜᱤᱫᱟᱹᱨ ᱦᱚᱸ ᱚᱱᱟ ᱠᱷᱟᱹᱛᱤᱨ ᱛᱮᱦᱚᱸ ᱦᱩᱭᱩᱜ ᱠᱟᱱᱟ ᱠᱚ, ᱢᱟᱱᱮ ᱟᱭᱳ ᱵᱟᱵᱟ ᱠᱟᱛᱷᱟ ᱠᱚ ᱵᱟᱠᱚ ᱟᱸᱡᱚᱢ ᱮᱫᱟᱠᱚ, ᱥᱮ ᱦᱩᱸ
ᱟᱹᱰᱤ ᱵᱮᱥ ᱠᱟᱛᱷᱟᱢ ᱞᱟᱹᱭ ᱠᱮᱜᱼᱟ ᱾ ᱱᱚᱣᱟ ᱨᱮ ᱤᱧ ᱛᱷᱚᱲᱟᱧ ᱨᱚᱲᱮᱫ ᱠᱟᱱ ᱛᱟᱞᱟᱝᱟ ᱾
ᱦᱳᱭ ᱞᱟᱹᱭ ᱛᱟᱞᱟᱝ ᱢᱮ ᱾
ᱵᱚᱞᱮᱻ ᱡᱮᱢᱚᱱ ᱱᱤᱛᱚᱜ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱨᱮ ᱤᱧᱟᱹᱜ ᱢᱮᱱ ᱛᱮᱫᱚ ᱚᱠᱚᱭᱻ ᱤᱭᱟᱹ ᱵᱚᱞᱮ ᱡᱩᱫᱟᱹ ᱫᱚ ᱵᱟᱹᱱᱩᱜᱼᱟ ᱾
ᱦᱩᱸ ᱦᱩᱸ ᱾
ᱪᱮᱫᱟᱜ ᱥᱮ ᱠᱩᱲᱤ ᱜᱤᱫᱽᱨᱟᱹ ᱵᱚᱞᱮ ᱠᱚᱲᱟ ᱜᱤᱫᱽᱨᱟᱹ ᱪᱮᱫ ᱮ ᱪᱮᱠᱟ ᱫᱟᱲᱮᱭᱟᱜᱼᱟ ᱠᱩᱲᱤ ᱜᱤᱫᱽᱨᱟᱹ ᱦᱚᱸ ᱚᱱᱟᱭ ᱪᱮᱠᱟ ᱫᱟᱲᱮᱭᱟᱜᱼᱟ ᱦᱮᱸ ᱥᱮ ᱾ ᱠᱩᱲᱤ ᱜᱤᱫᱨᱟ. ᱻ ᱾ ᱩᱰᱟᱜ ᱜᱟᱹᱰᱤ ᱠᱚ ᱪᱟᱹᱞᱩᱭ ᱮᱫᱟ ᱠᱩᱲᱤ ᱜᱤᱫᱽᱨᱟᱹ ᱨᱮᱞ ᱜᱟᱹᱰᱤ ᱠᱚ ᱪᱟᱹᱞᱩᱭ ᱮᱫᱟ ᱠᱩᱲᱤ ᱜᱤᱫᱽᱨᱟᱹ ᱯᱩᱱ ᱪᱟᱠᱟᱣ ᱟᱱ ᱦᱚᱸᱠᱚ ᱪᱟᱹᱞᱩᱭ ᱮᱫᱟ᱾
ᱦᱮᱸ
ᱠᱩᱲᱤ ᱜᱤᱫᱽᱨᱟᱹ ᱯᱮ ᱪᱟᱠᱟᱣ ᱟᱱ ᱦᱚᱸ ᱠᱚ ᱪᱟᱹᱞᱩᱭ ᱮᱫᱟ ᱵᱟᱨ ᱪᱟᱠᱷᱟ ᱢᱟᱠᱚ ᱪᱟᱹᱞᱩᱭ ᱜᱮ ᱦᱮᱸ ᱥᱮ ᱵᱟᱝ ᱟᱨ ᱚᱯᱷᱤᱥᱟᱨ ᱦᱚᱸ ᱞᱟᱹᱴᱩ ᱞᱟᱹᱴᱩ ᱢᱮᱱᱟᱜ ᱠᱚᱛᱟ ᱵᱚᱱ ᱜᱮᱭᱟ ᱮᱥ ᱯᱤ, ᱰᱤ ᱮᱥ ᱯᱤ, ᱟᱨ ᱞᱟᱹᱴᱩ ᱡᱚᱛᱚ ᱠᱷᱚᱱ ᱱᱤᱛᱚᱜ ᱢᱟ ᱢᱮᱱᱟᱭ ᱜᱮ ᱡᱟᱦᱟᱸᱭ ᱞᱟᱹᱴᱩ ᱯᱚᱫ ᱨᱮ ᱢᱮᱱᱟᱭ ᱛᱟᱵᱚᱱᱟ ᱦᱮᱸ ᱥᱮ
ᱦᱳᱭ ᱦᱳᱭ ᱢᱮᱱᱟᱭ ᱛᱟᱵᱚᱱᱟ
ᱦᱮᱸ ᱟᱫᱚ ᱚᱱᱟ ᱠᱷᱟᱹᱛᱤᱨ ᱤᱧ ᱢᱮᱱᱟᱼᱼ ᱵᱚᱞᱮ ᱠᱤᱪᱷᱩ ᱠᱤᱪᱷᱩ ᱜᱟᱱ ᱠᱩᱲᱤ ᱜᱤᱫᱽᱨᱟᱹ ᱢᱮᱱᱟᱜ ᱠᱚᱣᱟ ᱵᱚᱞᱮ ᱚᱱᱮᱢ ᱞᱟᱹᱭ ᱠᱮᱫ ᱞᱮᱠᱟ ᱜᱚ ᱵᱟᱵᱟᱣᱟᱜ ᱠᱟᱛᱷᱟ ᱵᱟᱠᱚ ᱟᱸᱡᱚᱢ ᱛᱮᱦᱚᱸ ᱦᱩᱭᱩᱜ ᱠᱟᱱᱟ ᱟᱨ ᱠᱤᱪᱷᱩ ᱠᱤᱪᱷᱩ ᱜᱟᱱ ᱠᱩᱲᱤ ᱜᱤᱫᱽᱨᱟᱹ ᱢᱮᱱᱟᱜ ᱠᱚᱣᱟ ᱡᱟᱦᱟᱸᱭ ᱵᱮᱵᱚᱦᱟᱨ ᱠᱚ ᱦᱚᱸ ᱵᱟᱝ ᱵᱷᱟᱜᱤ ᱦᱮᱸ ᱥᱮ ᱦᱳᱭ ᱟᱫᱚ ᱚᱱᱮ ᱚᱱᱟ ᱠᱷᱟᱹᱛᱤᱨ ᱜᱮ ᱟᱭᱢᱟ ᱚᱛᱛᱟᱪᱟᱨ ᱦᱩᱭᱩᱜ ᱠᱟᱱᱟ ᱟᱨ ᱠᱤᱪᱷᱩ ᱜᱟᱱ ᱠᱩᱲᱤ ᱜᱤᱫᱽᱨᱟᱹ ᱫᱚᱼᱼ ᱢᱚᱸᱡᱽ ᱛᱟᱦᱮᱱ ᱛᱩᱞᱩᱡ ᱦᱚᱸ ᱵᱚᱞᱮ ᱠᱚ ᱵᱚᱸᱜᱟ ᱛᱟᱞᱟᱜ ᱠᱟᱱᱟ ᱟᱫᱚᱼᱼ ᱤᱧ ᱫᱚ ᱱᱚᱣᱟᱧ ᱢᱮᱱᱟ ᱡᱮ, ᱠᱩᱲᱤ ᱜᱤᱫᱽᱨᱟᱹ ᱫᱚ ᱡᱚᱠᱷᱚᱱ ᱵᱚᱱ ᱡᱟᱱᱟᱢᱚᱜ ᱠᱟᱱᱟ ᱦᱮᱸ ᱥᱮ ᱠᱩᱲᱤ ᱜᱤᱫᱽᱨᱟᱹ ᱡᱟᱱᱟᱢ ᱜᱷᱟᱹᱲᱤᱡ ᱜᱮ ᱜᱚ ᱵᱟᱵᱟ ᱠᱩᱲᱤ ᱜᱤᱫᱽᱨᱟᱹ ᱞᱮᱠᱟ ᱫᱚ ᱵᱟᱢ ᱥᱤᱠᱷᱟᱹᱣ ᱠᱟᱱᱟ ᱱᱤᱛᱚᱜ ᱨᱮᱱᱟᱜ ᱥᱚᱢᱚᱭ ᱨᱮ ᱫᱚ
ᱦᱩᱸ ᱦᱩᱸ
ᱱᱤᱛᱚᱜ ᱫᱚ ᱢᱤᱫᱴᱮᱱ ᱠᱟᱴᱤᱡ ᱠᱷᱚᱡ ᱠᱩᱲᱤ ᱜᱤᱫᱽᱨᱟᱹ ᱚᱱᱠᱟ ᱞᱟᱹᱭᱟᱭ ᱢᱮ ᱚᱱᱠᱟ ᱥᱤᱠᱷᱟᱹᱣ ᱮᱢ ᱡᱮᱢᱚᱱ ᱩᱱᱤ ᱵᱟᱦᱮᱨᱮ ᱛᱮ ᱩᱰᱩᱠ ᱨᱮᱦᱚᱸ ᱦᱚᱲ ᱥᱟᱶ ᱵᱟᱭ ᱵᱚᱛᱚᱨᱚᱜ ᱟᱡ ᱥᱟᱶ ᱡᱟᱦᱟᱸ ᱜᱷᱚᱴᱚᱱᱟ ᱡᱩᱫᱤ ᱦᱩᱭᱩᱜ ᱠᱟᱱ ᱠᱷᱟᱱ ᱩᱱᱤ ᱟᱭᱟᱜ ᱜᱷᱚᱴᱚᱱᱟ ᱥᱟᱶ ᱟᱡ ᱛᱮ ᱞᱟᱹᱲᱦᱟᱹᱭ ᱫᱟᱲᱮᱭᱟᱜᱼᱟ
ᱦᱩᱸ
ᱟᱜᱟᱨ ᱟᱢ ᱢᱤᱫᱴᱮᱱ ᱠᱩᱲᱤ ᱜᱤᱫᱽᱨᱟᱹ ᱠᱟᱹᱴᱤᱡ ᱠᱟᱹᱴᱤᱡ ᱠᱷᱚᱡ ᱜᱮᱢ ᱞᱟᱹᱭᱟᱭ ᱠᱟᱱᱟ ᱠᱤ ᱮ ᱵᱤᱴᱤ ᱱᱚᱣᱟ ᱫᱚ ᱱᱚᱣᱟ ᱫᱚ ᱱᱚᱝᱠᱟ ᱵᱟᱠᱚ ᱱᱚᱝᱠᱟᱭᱟ ᱚᱱᱛᱮ ᱨᱮ ᱱᱚᱝᱠᱟ ᱡᱟᱦᱟᱸᱱᱟᱜ ᱮᱢ ᱧᱮᱞᱟ ᱚᱸᱰᱮ ᱠᱷᱚᱡ ᱫᱚ ᱫᱟᱹᱲ ᱢᱮ ᱦᱮᱸᱥᱮ
ᱦᱳᱭ
ᱪᱮᱫᱟᱜ ᱮ ᱫᱟᱹᱲᱼᱟ ᱩᱱᱤᱭᱟᱜ ᱦᱚᱸ ᱵᱟᱨᱭᱟ ᱛᱤ ᱵᱟᱨᱭᱟ ᱡᱟᱸᱜᱟ ᱢᱮᱱᱟᱜ ᱛᱟᱭᱟ ᱩᱱᱠᱩ ᱮᱴᱟᱜ ᱦᱚᱲᱟᱜ ᱦᱚᱸ ᱵᱟᱨᱭᱟ ᱵᱟᱨᱭᱟ ᱡᱟᱸᱜᱟ ᱜᱮ ᱢᱮᱱᱟᱜ ᱛᱟᱠᱚᱣᱟ ᱦᱮᱸ ᱥᱮ ᱵᱟᱝ
ᱦᱳᱭ ᱦᱳᱭ
ᱚᱱᱟ ᱡᱟᱭᱜᱟ ᱨᱮ ᱦᱤᱢᱚᱛ ᱮᱢᱟᱭ ᱢᱮᱼᱼ
ᱫᱤᱞ ᱫᱟᱲᱮ ᱢᱟᱭ ᱢᱮ ᱦᱳᱭ ᱩᱱᱤ ᱢᱟᱱᱮ ᱢᱚᱱᱮ ᱱᱟᱨᱵᱷᱟᱥ ᱟᱞᱚᱢ ᱱᱟᱨᱵᱷᱟᱥ ᱠᱟ ᱛᱟᱭᱟᱭᱟ ᱩᱱᱤ ᱟᱢ ᱜᱮ ᱟᱨᱚ ᱡᱩᱫᱤ ᱱᱟᱨᱵᱷᱟᱥ ᱛᱟᱭ ᱩᱱᱤ ᱦᱚᱸᱼᱼ ᱠᱟᱹᱴᱤᱡ ᱢᱚᱱᱮ ᱨᱮ ᱴᱩᱭᱮᱴᱟᱨ ᱨᱮ ᱵᱩᱡᱷᱟᱹᱼᱟ ᱫᱤᱞ ᱫᱟᱲᱮᱭ ᱢᱟᱭ ᱢᱮ ᱦᱮᱸ ᱵᱟᱝ
ᱡᱚᱛᱚ ᱠᱷᱚᱡ ᱞᱟᱹᱴᱩ ᱫᱚ ᱠᱟᱱᱟ ᱟᱵᱚᱣᱟᱜ ᱞᱟᱹᱭ ᱥᱤᱠᱷᱟᱹᱣ ᱠᱟᱛᱮ
ᱦᱩᱸ
ᱛᱤᱱᱟᱹᱜ ᱱᱚᱣᱟ ᱵᱚᱞᱮ ᱴᱷᱮᱸᱜᱟ ᱠᱟᱱ ᱥᱮᱧ ᱢᱮᱱᱟ ᱵᱚᱞᱮ ᱡᱟᱦᱟᱱᱟᱜ ᱪᱷᱩᱨᱤ ᱵᱤᱱᱴᱷᱤ ᱠᱟᱱ ᱚᱱᱟ ᱠᱷᱚᱡ ᱫᱚ ᱟᱭᱢᱟ ᱫᱟᱲᱮᱜ ᱜᱮᱛᱟ ᱵᱚᱱᱟ ᱦᱮᱸ ᱥᱮ
ᱦᱳᱭ ᱦᱳᱭ
ᱵᱚᱞᱮ ᱢᱤᱫᱴᱮᱡ ᱡᱟᱦᱟᱸ ᱡᱚᱫᱤ ᱟᱢᱮᱢ ᱢᱚᱱᱮ ᱠᱮᱫᱟ ᱟᱨ ᱚᱱᱟ ᱡᱚᱫᱤᱢ ᱢᱚᱱᱮ ᱨᱮ ᱴᱮ ᱮᱠᱫᱚᱢᱮᱢ ᱴᱷᱟᱱᱟᱣ ᱠᱮᱫᱟ ᱛᱚ ᱚᱱᱟ ᱠᱷᱚᱡ ᱡᱚ ᱞᱟᱹᱴᱩ ᱫᱟᱲᱮ ᱫᱚ ᱟᱨ ᱪᱮᱫ ᱦᱚᱸ ᱵᱟᱭ ᱦᱩᱭ ᱫᱟᱲᱮᱭᱟᱜ-ᱟ᱾
ᱦᱩᱸ᱾
ᱛᱚ ᱚᱱᱟ ᱞᱮᱠᱟ ᱛᱤᱧ ᱢᱮᱱᱟ ᱵᱚᱞᱮ ᱱᱚᱣᱟ ᱵᱟᱨᱦᱮ ᱨᱮ ᱛᱮᱦᱮᱸ ᱠᱟᱛᱮᱜ ᱵᱚᱱ ᱚᱞᱚᱜ ᱯᱟᱲᱦᱟᱜ ᱠᱟᱱᱟ ᱜᱚ ᱵᱟᱵᱟᱼᱼ ᱛᱚ ᱠᱩᱼᱼ ᱟᱭᱢᱟ ᱜᱚᱨᱚᱵᱽ ᱠᱚ ᱵᱩᱡᱷᱟᱹᱣ ᱫᱟ ᱠᱤ ᱤᱧ ᱨᱮᱱ ᱜᱤᱫᱽᱨᱟᱹ ᱢᱤᱫ ᱫᱤᱱ ᱦᱤᱞᱳᱜ ᱢᱚᱸᱡᱮ ᱪᱮᱠᱟᱭᱟ ᱥᱮ᱾ ᱪᱟᱠᱨᱤ ᱵᱟᱢ ᱧᱟᱢ ᱨᱮᱦᱚᱸᱼᱼ ᱜᱚ ᱵᱟᱵᱟ ᱫᱚ ᱱᱚᱣᱟ ᱫᱚ ᱵᱟᱠᱩ ᱢᱮᱱᱟ ᱠᱤᱧ ᱯᱟᱲᱦᱟᱣ ᱩᱪᱩ ᱠᱮᱜ ᱢᱮᱭᱟ ᱪᱟᱠᱨᱤ ᱪᱮᱫᱟᱜ ᱵᱟᱢ ᱧᱟᱢ ᱞᱮᱫᱟ ᱟᱢᱟᱜ ᱢᱮᱸᱜ ᱢᱟᱨᱥᱟᱞ ᱞᱮᱠᱟ ᱦᱚᱸᱼᱼ ᱯᱟᱲᱦᱟᱜ ᱢᱮ ᱚᱱᱟ ᱦᱚᱸ ᱟᱭᱢᱟ ᱠᱟᱱᱟ᱾
ᱦᱩᱸ᱾
ᱢᱮᱱᱠᱷᱟᱱ ᱢᱤᱫ ᱵᱟᱨ ᱦᱚᱲ ᱫᱚᱼᱼ ᱪᱮᱫ ᱵᱚᱱ ᱪᱮᱠᱟᱭᱮᱜ ᱠᱟᱱᱟ ᱜᱚ ᱵᱟᱵᱟᱣᱟᱜ ᱵᱤᱥᱣᱟᱹᱥ ᱵᱚᱞᱮᱼᱼ ᱨᱟᱹᱯᱩᱫ ᱩᱛᱟᱹᱨᱮᱜ ᱠᱟᱱ ᱛᱟᱹᱠᱩᱣᱟ ᱵᱩᱱ ᱟᱨ ᱱᱚᱣᱟ ᱫᱚ ᱵᱟᱵᱚᱱ ᱵᱩᱡᱽᱼᱼ ᱫᱟᱲᱮᱭᱟᱜ ᱠᱟᱱᱟ᱾
ᱦᱳᱭ ᱦᱳᱭ ᱮᱠᱫᱚᱢ ᱱᱚᱶᱟ ᱠᱩᱫᱚ ᱥᱟᱹᱨᱤ ᱠᱟᱛᱷᱟ᱾ ᱟ ᱡᱮᱢᱚᱱ ᱚᱞᱚᱜ ᱚᱞᱚᱜ ᱯᱟᱲᱦᱟᱣ ᱠᱟᱛᱮᱜᱼᱼ ᱢᱟᱱᱮ ᱟᱵᱚ ᱵᱟᱭᱨᱮ ᱨᱮᱠᱚ ᱫᱚᱦᱚᱭᱮᱜ ᱵᱚᱱᱟ ᱟᱫᱚᱼᱼ ᱠᱤᱪᱷᱩ ᱜᱟᱱ ᱫᱚ ᱢᱮᱱᱟᱜ ᱠᱚᱣᱟ ᱡᱮ ᱚᱞᱚᱜ ᱵᱟᱵᱟᱼᱼ ᱜᱚᱜᱚ ᱵᱟᱵᱟ ᱛᱟᱠᱚ ᱴᱷᱮᱱ ᱯᱚᱭᱥᱟ ᱠᱚᱠᱚ ᱠᱚᱭᱮᱜ ᱠᱚᱣᱟ ᱟᱨᱼᱼ ᱟᱠᱚᱣᱟᱜ ᱞᱟᱠᱛᱤ ᱨᱮᱫᱚ ᱵᱟᱠᱚ ᱠᱷᱚᱨᱪᱟᱭ ᱫᱟ ᱡᱮ ᱦᱟᱱᱟᱼᱼ ᱦᱳᱭ ᱦᱟᱱᱟ ᱱᱚᱣᱟ ᱠᱚᱠᱚ ᱠᱤᱨᱤᱧ ᱫᱟᱠᱚ ᱟᱨ ᱥᱮ ᱦᱟᱱᱛᱮ ᱱᱟᱛᱮ ᱫᱟᱬᱟᱱ ᱠᱚᱠᱚ ᱪᱟᱞᱟᱜ ᱠᱟᱱᱟ ᱟᱫᱚ ᱚᱲ ᱜᱚᱜᱚ ᱵᱟᱵᱟ ᱛᱟᱠᱚ ᱫᱚᱠᱚ ᱞᱟᱹᱭᱟ ᱟᱹᱰᱤ ᱜᱚᱨᱚᱵᱽ ᱠᱚ ᱵᱩᱡᱷᱟᱹᱣ ᱫᱟ ᱡᱮ ᱵᱮᱴᱟ ᱛᱟᱞᱮ ᱫᱚ ᱥᱮ ᱢᱟᱹᱭ ᱛᱟᱞᱮ ᱫᱚ᱾ ᱦᱳᱥᱴᱮᱞ ᱨᱮ ᱥᱮ ᱢᱮᱥ ᱨᱮ ᱢᱮᱱᱟᱭ ᱛᱟᱞᱮᱭᱟ ᱯᱟᱲᱦᱟᱜ ᱠᱟᱱᱟᱭ ᱟᱨ ᱟᱢ ᱪᱮᱜ ᱮᱢ ᱪᱤᱠᱟᱹᱭ ᱫᱟ ᱦᱟᱸᱜ ᱚᱱᱟ ᱫᱚ ᱩᱱᱠᱩ ᱫᱚᱼᱼ ᱠᱚ ᱠᱳᱱᱳ ᱠᱚ ᱵᱩᱡᱷᱟᱹᱣ ᱫᱟᱲᱮᱜ-ᱟ᱾
ᱛᱟ ᱵᱟᱠᱚ ᱵᱟᱲᱟᱭ ᱫᱟ ᱦᱳᱭ ᱱᱚᱣᱟ ᱟᱰᱤ ᱵᱷᱟᱹᱜᱤ ᱠᱟᱛᱷᱟᱢ ᱞᱟᱹᱭ ᱥᱚᱫᱚᱨ ᱠᱮᱫᱟ᱾ ᱵᱚᱞᱮ ᱢᱤᱫ ᱵᱟᱨ ᱜᱤᱫᱽᱨᱟᱹ ᱚᱱᱠᱟ ᱢᱮᱱᱟᱜ ᱠᱚᱣᱟ ᱤᱧ ᱫᱩᱧ ᱢᱮᱱᱟ᱾ ᱟᱵᱚ ᱫᱚ ᱜᱚ ᱵᱟᱵᱟ ᱫᱚᱠᱚ ᱥᱮᱬᱟ ᱠᱮᱜ ᱵᱚᱱᱟ ᱨᱚᱲ ᱠᱚ ᱪᱮᱫ ᱟᱜ ᱵᱚᱱᱟ ᱰᱟᱦᱟᱨ ᱠᱚ ᱩᱫᱩᱜ ᱟᱜ ᱵᱚᱱᱟ᱾ ᱤᱱᱟᱹ ᱠᱤ ᱟᱭᱢᱟ ᱜᱮᱭᱟ᱾ ᱦᱮᱸᱥᱮ ᱚᱱᱟ ᱠᱷᱚᱡ ᱟᱨ ᱢᱟᱨᱟᱝ ᱡᱤᱱᱤᱥ ᱫᱚ ᱪᱮᱫ ᱦᱚᱸ ᱵᱟᱝ ᱠᱟᱱᱟ᱾ ᱡᱩᱫᱤ ᱛᱷᱚᱲᱟ ᱵᱚᱱ ᱥᱮᱬᱟᱭ ᱱᱟ ᱱᱤᱛᱚᱜ ᱡᱮᱢᱚᱱ ᱵᱚᱱ ᱚᱞᱚᱜ ᱠᱟᱱᱟ ᱡᱟᱦᱟᱸᱭ ᱜᱤᱫᱽᱨᱟᱹ ᱱᱚᱣᱟᱼᱼ ᱦᱟᱹᱵᱤᱡ ᱠᱚ ᱦᱮᱡ ᱠᱟᱱᱟ ᱩᱱᱠᱩ ᱫᱩᱧ ᱢᱮᱱᱟ ᱵᱷᱟᱜᱮ ᱞᱟᱭᱤᱱ ᱨᱮᱜᱮ ᱢᱮᱱᱟᱜ ᱠᱚᱣᱟ᱾ ᱟᱨ ᱡᱟᱸᱦᱟᱭ ᱜᱤᱫᱽᱨᱟᱹ ᱟᱭᱢᱟ ᱜᱤᱫᱽᱨᱟᱹ ᱢᱮᱱᱟᱜ ᱠᱚᱣᱟ ᱡᱮ ᱱᱚᱣᱟ ᱮᱯ ᱵᱟᱨᱮ ᱛᱮᱫᱚ ᱪᱮᱫ ᱦᱚᱸ ᱵᱟᱠᱚ ᱵᱟᱲᱟᱭᱟ᱾
ᱦᱳᱭ ᱦᱳᱭ᱾
ᱵᱟᱜ ᱟᱭᱢᱟ ᱦᱚᱲ ᱢᱮᱱᱟᱜ ᱵᱚᱱᱟ ᱡᱮ ᱵᱟᱵᱚᱱ ᱵᱟᱲᱟᱭᱚᱜ-ᱟ ᱪᱮᱫᱟᱜ ᱥᱮ ᱟᱵᱚ ᱢᱟ ᱠᱷᱟᱹᱞᱤᱼᱼ ᱦᱟᱱᱟ ᱱᱟᱶᱟ ᱜᱮᱵᱚᱱ ᱧᱮᱞ ᱡᱚᱝ ᱛᱟᱦᱮᱱ᱾
ᱦᱩ ᱟᱨ ᱱᱤᱛᱚᱜ ᱵᱟᱨ ᱵᱮᱥᱤ ᱜᱤᱫᱽᱨᱟᱹᱼᱼ ᱠᱚᱫᱚ ᱜᱮᱢ ᱠᱚᱠᱚ ᱜᱟᱛᱮᱜ ᱠᱟᱱᱟ ᱛᱚ ᱟᱫᱚ ᱚᱞᱚᱜ ᱯᱟᱲᱦᱟᱣ ᱥᱮᱱ ᱴᱷᱤᱠ ᱴᱷᱟᱠ ᱢᱟᱱᱮ ᱫᱷᱮᱭᱟᱱ ᱠᱚ ᱵᱟᱠᱚ ᱮᱢ ᱫᱟᱠᱚ᱾
ᱦᱚᱭ ᱦᱚᱭ ᱚᱞᱚᱜ ᱯᱟᱲᱦᱟᱜ ᱨᱮ ᱫᱷᱮᱭᱟᱱ ᱵᱟᱠᱚ ᱮᱢᱮᱜ ᱠᱟᱱᱟ ᱢᱟᱱᱮ ᱢᱳᱵᱟᱭᱤᱞᱼᱼ ᱛᱮ ᱟᱭᱢᱟ ᱦᱚᱲ ᱵᱚᱱ ᱵᱟᱹᱲᱤᱡᱚᱜ ᱠᱟᱱᱟ ᱟᱨ ᱵᱟᱝᱠᱷᱟᱱ ᱢᱳᱵᱟᱭᱤᱞ ᱛᱮ ᱟᱭᱢᱟ ᱦᱚᱲ ᱵᱚᱱ ᱢᱚᱡᱚᱜ ᱠᱟᱱᱟ᱾ ᱡᱩᱫᱤ ᱟᱢ ᱢᱚᱸᱡᱽ ᱨᱮ ᱡᱟᱭᱜᱟ ᱨᱮᱢ ᱞᱟᱜᱟᱣᱟ ᱠᱟᱹᱢᱤ ᱛᱚ ᱟᱭᱢᱟ ᱡᱤᱱᱤᱥᱮᱢ ᱪᱮᱫᱚᱜ-ᱟ᱾ ᱟᱨ ᱡᱩᱫᱤ ᱱᱚᱣᱟ ᱡᱤᱱᱤᱥ ᱜᱮ ᱟᱢ ᱵᱟᱹᱲᱤᱡ ᱞᱟᱹᱜᱤᱜ ᱮᱢ ᱪᱮᱠᱟᱭᱟᱼᱼ ᱛᱚᱵᱮ ᱟᱢ ᱫᱚ ᱟᱨᱦᱚᱸ ᱞᱟᱛᱟᱨ ᱥᱮᱜ ᱜᱮᱢ ᱧᱩᱨᱩ ᱪᱟᱞᱟᱜ-ᱟ ᱠᱟᱱᱟ ᱥᱮ ᱵᱟᱝ ᱠᱟᱱᱟ᱾
ᱦᱳᱭ ᱮᱠᱫᱚᱢ ᱞᱟᱦᱟ ᱫᱚ ᱯᱷᱳᱱ ᱠᱚ ᱵᱟᱝ ᱛᱟᱦᱮᱸ ᱠᱟᱱ ᱛᱟᱵᱚᱱᱟ ᱟᱫᱚ ᱪᱮᱜ ᱠᱚ ᱞᱟᱹᱭᱟ᱾ ᱚᱱᱠᱟ ᱯᱟᱲᱦᱟᱣ ᱠᱚᱨᱮ ᱦᱚᱸ ᱮᱴᱠᱮᱴᱚᱲᱮ ᱦᱩᱭᱩᱜ ᱠᱟᱱ ᱛᱟᱦᱮᱱᱟ ᱱᱤᱛᱚᱜ ᱫᱚ ᱯᱷᱳᱱ ᱢᱮᱱᱟᱜ ᱛᱟᱵᱚᱱᱟ ᱴᱤᱪᱟᱨ ᱵᱟᱹᱱᱩᱜ ᱠᱚᱣᱟ ᱪᱤᱠᱟᱹᱭ ᱱᱟ ᱱᱤᱡᱮ ᱛᱮᱦᱚᱸᱢ ᱯᱟᱲᱦᱟᱣ ᱫᱟᱲᱮᱜ-ᱟ ᱯᱷᱳᱱ ᱢᱮᱱᱟᱜ-ᱟ ᱡᱚᱠᱷᱚᱱ ᱡᱚᱛᱚ ᱠᱤᱪᱷᱩ ᱜᱩᱜᱳᱞ ᱠᱚᱨᱮᱢ ᱧᱟᱢ ᱫᱟᱲᱮᱜ-ᱟ᱾
ᱫᱟᱲᱤᱜ-ᱟ ᱪᱤᱜ ᱵᱟᱢ ᱵᱟᱰᱟᱭᱟ ᱚᱱᱟ ᱦᱚᱢ ᱪᱮᱫᱟ ᱦᱮᱸ ᱥᱮ᱾ ᱟᱭᱢᱟ ᱠᱤᱪᱷᱩ ᱚᱱᱠᱟ ᱢᱮᱱᱟᱜ-ᱟ ᱠᱤᱱᱛᱩ ᱟᱢ ᱢᱚᱸᱡᱽ ᱡᱤᱱᱤᱥ ᱨᱮ ᱪᱮᱠᱟᱭ ᱢᱮ ᱞᱟᱹᱠᱼᱼ ᱛᱤ ᱡᱤᱱᱤᱥ ᱨᱮ ᱟᱢ ᱪᱮᱠᱟᱭ ᱢᱮ ᱟᱢᱼᱼ ᱵᱮ ᱢᱚᱛᱞᱚᱵᱽ ᱨᱮᱢ ᱫᱩᱲᱩᱵ ᱠᱚᱜ-ᱟ ᱟᱭᱢᱟ ᱡᱤᱱᱤᱥᱮᱢ ᱧᱮᱞᱟ ᱦᱟᱱᱟᱢ ᱧᱮᱞᱟ ᱱᱟᱣᱟᱢ ᱧᱮᱼᱼ ᱠᱮᱫᱟ ᱢᱟᱱᱮ ᱠᱟᱹᱢᱤ ᱭᱟᱱᱟᱜ ᱫᱚ ᱵᱟᱢ ᱧᱮᱞ ᱮᱫ ᱠᱟᱱᱟ ᱦᱟᱸᱜ ᱦᱟᱱᱮ ᱱᱟᱦᱟᱜ ᱮᱴᱟᱜ ᱮᱴᱟᱜ ᱡᱤᱱᱤᱥ ᱜᱮᱢ ᱧᱮᱞᱮᱫ ᱠᱟᱱᱟ ᱦᱟᱸᱜ ᱟᱫᱚ ᱚᱱᱠᱟ ᱚᱱᱠᱟ ᱛᱮ ᱥᱳᱢᱳᱭ ᱫᱚ ᱵᱟᱭ ᱛᱟᱸᱜᱤᱭᱟ ᱟᱫᱚ ᱥᱮᱛᱟᱜ ᱠᱷᱚᱡ ᱟᱹᱭᱩᱵ ᱱᱟ ᱯᱷᱤᱨ ᱟᱨ ᱦᱚᱸ ᱜᱟ ᱱᱟᱯᱟᱭ ᱱᱟ ᱥᱮᱛᱟᱜ ᱱᱟ ᱟᱨ ᱦᱚᱸ ᱤᱱᱟᱹᱜ ᱜᱮᱢ ᱪᱮᱠᱟᱹᱭ ᱟ ᱡᱟᱦᱟᱸ ᱟᱵᱚᱣᱟᱜ ᱫᱤᱱ ᱯᱟᱨᱚᱢᱚᱜ ᱠᱟᱱᱟ ᱱᱚᱣᱟ ᱛᱚ ᱵᱟᱭ ᱨᱩᱣᱟᱹᱲᱟ
ᱵᱟᱭ ᱨᱩᱣᱟᱹᱲᱼᱟ ᱥᱮ ᱫᱤᱱ ᱦᱳᱭ ᱟᱨ ᱟᱵᱚᱣᱟᱜ ᱚᱠᱛᱚ ᱦᱳᱠ ᱥᱮ ᱟᱵᱚᱣᱟᱜ ᱩᱢᱮᱨ ᱦᱳᱠ ᱡᱟᱦᱟᱱᱟᱜ ᱜᱮ ᱦᱩᱭ ᱜᱮ
ᱦᱮᱸ ᱟᱨ ᱚᱠᱛᱚ ᱦᱚᱸ ᱦᱩᱭᱩᱜ ᱠᱟᱱᱟ ᱱᱟᱦᱟᱜ ᱱᱤᱛᱚᱜ ᱫᱚ ᱦᱟᱸᱜ
ᱦᱩᱸ
ᱫᱚᱦᱚᱲᱟ ᱨᱚᱯᱚᱲ ᱦᱩᱭᱩᱜ-ᱟ ᱦᱟᱸᱜ
ᱴᱷᱤᱠᱟᱹᱱ ᱜᱮᱭᱟ ᱢᱟ᱾